ᱦᱮᱞᱳᱣ ᱦᱮᱸ ᱜᱚᱢᱠᱮ ᱞᱟᱹᱭ ᱵᱤᱱ
ᱱᱟᱯᱟᱭ ᱜᱮᱭᱟᱵᱤᱱ ᱛᱚ ᱜᱚᱢᱠᱮ?
ᱦᱮᱸ ᱜᱚᱝᱠᱮ ᱟᱹᱵᱤᱱ ᱫᱚ ᱪᱮᱫᱠᱟ?
ᱟᱹᱞᱤᱧ ᱦᱚᱸ ᱱᱟᱯᱟᱭ ᱜᱮᱭᱟᱞᱤᱧ᱾
ᱚ ᱛᱟᱦᱚᱞᱮ ᱜᱚᱝᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱪᱤᱠᱟᱹ ᱵᱟᱝ ᱦᱩᱲᱳᱜ ᱦᱩᱭᱩᱜ ᱠᱟᱱᱟ ᱜᱚᱢᱠᱮ ᱚᱱᱟ ᱚᱲᱟᱜ ᱨᱮᱜᱮ ᱦᱤᱱᱟᱜ ᱞᱤᱧᱟᱹ᱾ ᱪᱟᱨᱟ ᱠᱚ ᱜᱤᱰᱤ ᱦᱩᱭᱩᱜᱼᱟ ᱛᱚ ᱟᱫᱚ᱾
ᱚᱻ ᱫᱟᱜ ᱡᱟᱹᱲᱤ ᱠᱚ ᱪᱮᱠᱟ ᱦᱩᱭᱩᱜ ᱠᱟᱱᱛᱮ?
ᱫᱟᱜ ᱦᱚᱸ ᱵᱷᱟᱞᱮ ᱜᱮ ᱦᱩᱭᱩᱜ ᱠᱟᱱᱟ ᱚᱱᱠᱮ ᱟᱯᱮᱥᱮᱫ ᱦᱚᱸ ᱫᱟᱜ ᱠᱚᱫᱚ ᱪᱮᱜᱠᱟ ᱦᱩᱭᱩᱜ ᱠᱟᱱᱟ
ᱦᱳᱭ ᱫᱚ ᱵᱷᱟᱜᱞᱤ ᱜᱮ ᱦᱩᱭᱩᱜ ᱠᱟᱱᱟ ᱱᱤᱛᱳ ᱫᱚ ᱵᱟᱝ ᱮ ᱫᱟᱜ ᱮᱫᱟᱭᱛᱚ
ᱦᱮᱸ ᱦᱮᱸ ᱚ
ᱟᱨ ᱤᱭᱟᱹ ᱞᱩᱜᱩᱵᱩᱨᱩ ᱪᱟᱞᱟᱣᱱᱟᱵᱤᱱ ᱥᱮ ᱪᱮᱫ
ᱵᱟᱝ ᱵᱟᱝ ᱚᱱᱛᱮ ᱫᱚ ᱪᱟᱞᱟᱣ ᱵᱟᱝ ᱵᱟᱲᱟ ᱦᱩᱭ ᱠᱟᱱᱟ ᱟᱢᱮᱢ ᱪᱟᱞᱟᱣ ᱞᱮᱱᱛᱮ
ᱟᱹᱞᱤᱧ ᱫᱚ ᱟᱹᱞᱤᱧ ᱦᱚᱸ ᱵᱟᱝ ᱪᱟᱞᱟᱣ ᱵᱟᱲᱟ ᱠᱟᱱᱟᱹᱞᱤᱧ ᱢᱚᱱ ᱮᱫᱟᱞᱤᱧ ᱛᱚ ᱱᱤᱭᱟᱹ ᱵᱟᱨ ᱪᱟᱜ ᱟᱹᱞᱤᱧ
ᱚ ᱞᱩᱜᱩᱵᱩᱨᱩ ᱠᱚ ᱞᱟᱹᱭ ᱜᱮᱭᱟ ᱛᱚ ᱵᱷᱟᱞᱮ ᱯᱚᱨᱚᱵᱽ ᱦᱩᱭᱩᱜ ᱜᱮᱭᱟ ᱚᱸᱰᱮ
ᱦᱮᱸ
ᱞᱩᱜᱩᱵᱩᱨᱩ ᱠᱚ ᱞᱟᱹᱭ ᱜᱮᱭᱟ ᱛᱚ ᱵᱷᱟᱞᱮ ᱵᱚᱨᱚᱵᱷ ᱜᱮ ᱦᱩᱭᱩᱜ ᱜᱮᱭᱟ ᱟᱹᱞᱤᱧ ᱫᱚ ᱵᱟᱹᱞᱤᱧ ᱪᱟᱞᱟᱣ ᱵᱟᱲᱟ ᱟᱠᱟᱱᱟ ᱰᱟᱹᱭᱱᱤᱭᱟᱜ
ᱦᱩᱸ ᱟᱸᱡᱚᱢ ᱵᱟᱲᱟ ᱠᱟᱫᱟᱞᱤᱧ ᱟᱹᱞᱤᱧ ᱦᱚᱸ ᱟᱹᱰᱤ ᱵᱷᱟᱞᱤ ᱜᱮ ᱡᱚᱢᱡᱚᱢᱟᱴ ᱛᱮ ᱢᱟᱱᱮ ᱦᱩᱭᱩᱜᱼᱟ
ᱚ ᱛᱟᱦᱚᱞᱮ ᱱᱟᱯᱟᱭ ᱵᱟᱲᱟ ᱜᱮ
ᱦᱮᱸ ᱦᱮᱸ ᱟᱹᱵᱤᱱ ᱜᱮ ᱜᱚᱝᱠᱮ
ᱦᱚᱸ ᱟᱹᱞᱤᱧ ᱦᱚᱸ ᱱᱟᱯᱟᱭ ᱵᱟᱲᱟ ᱜᱮ ᱛᱟᱦᱚᱞᱮ ᱪᱮᱫ ᱠᱚᱵᱤᱱ ᱪᱤᱠᱟᱹᱭ ᱜᱮᱭᱟ
ᱚᱲᱟᱜ ᱨᱮᱜᱮ ᱠᱟᱹᱢᱤᱭᱟᱞᱤᱧ ᱪᱟᱥᱵᱟᱥ
ᱚᱸᱻ
ᱟᱹᱵᱤᱱᱟᱜ ᱚᱲᱟᱜ ᱨᱮᱜᱮ ᱠᱟᱹᱢᱤ ᱭᱟᱵᱤᱱ ᱥᱮ ᱵᱟᱭᱨᱮ ᱠᱚᱨᱮ
ᱵᱟᱝ ᱵᱟᱝ ᱟᱸᱞᱤᱧ ᱢᱟ ᱵᱟᱭᱨᱮ ᱪᱮᱫ ᱨᱮ ᱢᱮᱱᱟᱜ ᱞᱤᱧᱟ ᱱᱤᱛᱚᱜ ᱦᱮᱸ
ᱦᱮᱸ ᱟᱨ ᱤᱭᱟᱹ ᱤᱭᱟᱹ ᱯᱟᱛᱟ ᱵᱩᱨᱩ ᱵᱩᱨᱩ ᱯᱟᱛᱟ ᱧᱮᱞ ᱪᱟᱞᱟᱣᱱᱟ ᱵᱤᱱ
ᱵᱟᱝ ᱵᱟᱝ ᱵᱟᱹᱞᱤᱧ ᱥᱮᱱ ᱞᱮᱱᱟ ᱟᱹᱵᱤᱱ ᱵᱤᱱ ᱪᱟᱞᱟᱣ ᱞᱮᱱᱛᱮ
ᱟᱹᱞᱤᱧ ᱟᱹᱞᱤᱧ ᱦᱚᱸ ᱵᱟᱝ ᱪᱟᱞᱟᱣ ᱵᱟᱲᱟ ᱠᱟᱱᱟᱞᱤᱧ ᱟᱸᱡᱚᱢ ᱵᱟᱲᱟ ᱠᱮᱫᱟᱞᱤᱧ ᱠᱤᱱᱛᱩ ᱟᱹᱰᱤ ᱵᱷᱟᱞᱮ ᱛᱮᱜᱮ ᱦᱩᱭᱩᱜᱼᱟ
ᱦᱸ ᱪᱟᱞᱟᱣ ᱞᱮᱱᱟᱞᱮ ᱟᱞᱤᱧ ᱵᱟᱞᱤᱧ ᱪᱟᱞᱟᱣ ᱵᱟᱲᱟ ᱟᱠᱟᱱᱟ
ᱟᱯᱮ ᱥᱮᱫ ᱫᱚ ᱯᱚᱨᱚᱵᱽ ᱠᱚ ᱯᱚᱨᱚᱵᱽ ᱯᱟᱛᱟ ᱯᱚᱨᱚᱵᱽ ᱠᱚᱫᱚ ᱪᱮᱫᱠᱟ ᱦᱩᱭᱩᱜ ᱛᱮ?
ᱟᱞᱮᱥᱮᱫ ᱦᱚᱸ ᱯᱚᱨᱚᱵᱽ ᱯᱟᱛᱟ ᱫᱚ ᱟᱱᱮ ᱵᱷᱟᱞᱮ ᱵᱷᱟᱞᱮ ᱜᱮ ᱦᱩᱭᱩᱜᱼᱟ
ᱚᱸᱻ
ᱟᱨ ᱟᱯᱮ ᱥᱮᱫ ᱦᱚᱸ ᱟᱹᱰᱤ ᱵᱷᱟᱞᱮ ᱛᱮᱜᱮ ᱦᱩᱭᱩᱜᱼᱟ ᱡᱟᱹᱱᱤᱡ
ᱢᱟ ᱦᱩᱭᱩᱜ ᱜᱮᱭᱟ ᱟᱞᱮ ᱥᱮᱱ ᱦᱚᱸ ᱵᱷᱟᱞᱮ ᱜᱮ
ᱟᱹᱵᱤᱱ ᱫᱚ ᱜᱚᱢᱠᱮ ᱵᱩᱨᱩ ᱵᱩᱨᱩ ᱨᱮᱱ ᱦᱚᱲ ᱠᱟᱱᱟ ᱵᱤᱱ ᱥᱮ ᱟᱛᱳ ᱨᱮᱱ ᱦᱚᱲ ᱠᱟᱱᱟ ᱵᱤᱱ?
ᱱᱚᱭ ᱛᱚ ᱵᱟᱝ ᱵᱟᱝ ᱵᱩᱨᱩ ᱯᱦᱮᱵ ᱫᱚ ᱵᱟᱝ ᱠᱟᱱᱟ ᱞᱤᱧ ᱟᱞᱤᱧ ᱫᱚ ᱛᱟᱞᱟ ᱢᱟᱞᱟ ᱥᱮᱫ ᱨᱮ ᱢᱮᱱᱟᱜ ᱞᱤᱧᱟ
ᱮᱸᱻ
ᱵᱩᱨᱩ ᱥᱮᱫ ᱨᱤᱱ ᱫᱚ ᱵᱟᱝ ᱠᱟᱱᱟ ᱞᱤᱧ ᱟᱨ ᱪᱮᱫ ᱵᱤᱱ ᱥᱟᱰᱮ ᱦᱚᱪᱚ ᱮᱫ ᱛᱮ ᱚᱱᱠᱟ‌ ᱫᱚ?
ᱚᱱᱠᱟ ᱫᱚ ᱦᱟᱱ ᱯᱷᱳᱱ ᱫᱟᱠᱚ ᱛᱚ
ᱚᱱᱟ ᱠᱚᱫᱚ ᱟᱞᱚ ᱵᱤᱱ ᱥᱟᱰᱮ ᱦᱚᱪᱚᱭᱟ ᱵᱟᱝᱠᱦᱟᱱ ᱠᱟᱴᱟᱣ ᱜᱤᱰᱤ ᱠᱟᱜᱼᱟ ᱠᱚ ᱱᱦᱟᱜ
ᱦᱮᱸ ᱚ ᱚᱲᱟᱜ ᱨᱮ ᱚᱠᱚᱭ ᱠᱚ ᱦᱮᱱᱟᱜ ᱠᱚᱣᱟ?
ᱦᱮ ᱦᱮᱱᱟᱜ ᱠᱚᱜᱮᱭᱟ ᱟᱭᱳᱼ ᱵᱟᱵᱟ ᱟᱨᱚᱠᱚᱭ
ᱚ ᱪᱟᱨᱟ ᱠᱚ ᱜᱤᱰᱤ ᱠᱮᱫᱟ ᱵᱤᱱ
ᱦᱮᱸ ᱦᱮᱸ ᱪᱟᱨᱟ ᱠᱚᱫᱚ ᱜᱤᱰᱤ ᱦᱩᱭ ᱠᱟᱱᱟ
ᱚᱦᱻ
ᱟᱫᱚ ᱱᱚᱜᱚᱭ ᱛᱚ ᱟᱫᱚ ᱫᱟᱜ ᱵᱟᱲᱟ ᱞᱮᱠᱷᱟᱱ ᱜᱮ ᱛᱚᱞᱟ ᱜᱚᱫᱚᱜ ᱛᱚ ᱛᱮ ᱜᱮ ᱦᱟᱸᱜ
ᱦᱩᱸ ᱦᱩᱸ ᱚᱲᱟᱜ ᱨᱮ ᱡᱷᱚᱛᱚ ᱜᱮ ᱱᱟᱯᱟᱭ ᱜᱮᱭᱟ ᱠᱚᱛᱚ ᱡᱷᱚᱛᱚ ᱦᱚᱲ ᱜᱮ
ᱦᱮᱸ ᱦᱮᱸ ᱱᱟᱯᱟᱭ ᱜᱮ ᱟᱯᱮ ᱨᱮᱱ ᱜᱮ ᱪᱮᱫᱠᱟ?
ᱟᱞᱮ ᱦᱚᱸ ᱱᱟᱯᱟᱭ ᱜᱮ
ᱚ‌ ᱛᱟᱦᱟᱞᱮ ᱡᱚᱢ ᱵᱲᱟ ᱠᱚᱫᱚ ᱦᱩᱭᱱᱟ ᱥᱮ ᱟᱹᱨᱤ?
ᱡᱚᱢ ᱵᱟᱲᱟ ᱫᱚ ᱮᱠᱷᱚᱱᱳ ᱟᱹᱣᱨᱤ ᱦᱩᱭᱩᱜᱼᱟ
ᱚᱦ
ᱚᱱ ᱡᱚᱢ ᱵᱟᱲ ᱠᱮᱫᱟ ᱵᱤᱱ ᱥᱮ ᱪᱮᱫ ᱟ. ᱵᱤᱱ ᱜᱚᱝᱠᱮ?
ᱵᱟᱝ ᱵᱟᱝ ᱡᱚᱢ ᱫᱚ ᱟᱹᱣᱨᱤ ᱞᱤᱧ ᱡᱚᱢᱟ ᱡᱚᱢ ᱜᱮᱭᱟᱞᱤᱧ ᱦᱟᱸᱜ ᱯᱚᱨᱮ ᱛᱮᱟᱸᱜ ᱞᱮᱴ ᱠᱟᱛᱮᱫ ᱜᱮᱞᱤᱧ ᱡᱚᱢ ᱜᱮᱭᱟ ᱟᱹᱞᱤᱧ ᱫᱚ ᱟᱨᱦᱚᱸ
ᱚᱻ
ᱦᱮᱸ
ᱱᱤᱛᱚᱜ ᱯᱟᱲᱦᱟᱜ ᱠᱟᱱ ᱜᱮᱭᱟ ᱵᱤᱱ ᱥᱮ ᱟᱫᱚ ᱤᱭᱟᱹ ᱯᱟᱲᱦᱟᱜ ᱵᱟᱹᱜᱤ ᱠᱮᱫᱟ ᱵᱤᱱ?
ᱵᱟᱝ ᱵᱟᱝ ᱯᱟᱲᱦᱟᱣ ᱦᱩᱭᱩᱜ ᱠᱟᱱ ᱜᱮ
ᱚᱻ ᱛᱤᱱᱟᱹᱜ ᱠᱞᱟᱥ ᱨᱮ ᱯᱟᱲᱦᱟᱜ ᱜᱮᱭᱟ ᱵᱤᱱ?
ᱱᱚᱜᱼᱚᱭ ᱛᱚ ᱠᱚᱞᱮᱡᱽ ᱠᱚᱨᱮ ᱜᱮ
ᱚᱻ
ᱟᱹᱵᱤᱱ ᱪᱮᱫ ᱟᱹᱵᱤᱱ ᱫᱚ ᱯᱟᱲᱦᱟᱜ ᱠᱚᱵᱤᱱ ᱵᱟᱹᱜᱤᱭᱟ ᱟᱠᱟᱫ ᱜᱮᱭᱟ ᱥᱮ?
ᱵᱟᱝ ᱵᱟᱝ ᱟᱹᱞᱤᱧ ᱫᱚ ᱵᱟᱝ ᱵᱟᱹᱭᱤ ᱠᱟᱫᱟᱞᱤᱧ
ᱚ ᱯᱟᱲᱦᱟᱜ ᱠᱟᱱ ᱜᱮᱵᱤᱱ
ᱦᱮᱸ
ᱚ ᱟᱯᱮᱥᱮᱫ ᱦᱩᱞ ᱢᱟᱦᱟ ᱠᱚᱫᱚ ᱪᱮᱫᱠᱟ ᱠᱚ ᱢᱟᱱᱟᱣᱟ ᱜᱮ?
ᱟᱞᱮᱛᱮ ᱦᱩᱞ ᱢᱟᱦᱟ ᱫᱚ ᱢᱟᱱᱮ ᱵᱷᱟᱞᱮᱜ ᱜᱮ ᱦᱩᱭᱩᱜᱼᱟ ᱦᱚᱱᱮ ᱮᱱᱮᱡ ᱮᱱᱮᱡ ᱥᱮᱨᱮᱧ ᱠᱚ ᱟᱹᱰᱤ ᱱᱤᱭᱟᱹ ᱵᱟᱨ ᱫᱚ ᱟᱹᱰᱤ ᱢᱟᱱᱮ ᱡᱚᱢ ᱡᱚᱢᱟᱴ ᱛᱮᱜᱮ ᱦᱩᱭᱱᱟ ᱛᱟᱞᱮ ᱯᱟᱨᱚᱢ ᱮᱱᱟ ᱛᱟᱞᱮ
ᱚᱸᱻ ᱟᱨᱦᱚᱸ ᱱᱤᱭᱟᱹ ᱵᱟᱨ ᱢᱟ ᱜᱚᱴᱟ ᱜᱮ ᱟᱹᱰᱤ ᱦᱚᱲ ᱠᱚ ᱢᱟᱱᱟᱣ ᱠᱮᱫ ᱦᱩᱞ ᱢᱟᱦᱟ ᱞᱟᱦᱟ ᱥᱮᱨᱢᱟ ᱤᱧ ᱡᱚᱠᱷᱚᱱᱧ ᱧᱮᱞ ᱟᱹᱜᱩᱭ ᱱᱟ ᱞᱟᱦᱟ ᱛᱮᱫᱚ ᱩᱱᱟᱹᱜ ᱦᱚᱲ ᱜᱚᱴᱟ ᱫᱚ ᱵᱟᱠᱚ ᱢᱟᱱᱟᱣ ᱛᱟᱦᱮᱸ ᱛᱟᱦᱮᱱᱟ ᱱᱮᱛᱟᱨ ᱱᱤᱭᱟᱹ ᱵᱟᱨ ᱫᱚᱭᱧ ᱧᱮᱞ ᱠᱮᱫᱟ ᱜᱚᱴᱟ ᱠᱷᱟᱱ ᱜᱚᱴᱟ ᱜᱮ ᱠᱚ ᱢᱟᱱᱟᱣ ᱟᱹᱜᱩ ᱠᱮᱫᱟ
ᱦᱩᱸ ᱦᱩᱸ ᱦᱩᱸ
ᱟᱨ ᱟᱯᱮ ᱥᱮ ᱮᱢᱱ ᱪᱮᱫ ᱫᱟᱨᱮ ᱠᱚ ᱢᱮᱱᱟᱜᱼᱟ ᱵᱤᱨ ᱵᱤᱨ ᱥᱟᱠᱟᱢ ᱠᱚ ᱢᱟᱱᱮ ᱫᱟᱨᱮ ᱯᱟᱞᱟ ᱠᱚ?
ᱟᱞᱮᱥᱮᱫ ᱫᱚ ᱥᱟᱨᱡᱚᱢ ᱜᱮ ᱥᱟᱨᱡᱚᱢ ᱵᱟᱜᱟᱱ ᱠᱚᱜᱮ ᱢᱮᱱᱟᱜ ᱜᱮᱭᱟ ᱟᱵ ᱥᱮ ᱪᱮᱝ ᱵᱟᱜᱟᱱ ᱠᱚ ᱵᱮ ᱛᱮ?
ᱟᱞᱮ ᱥᱮᱫ ᱫᱚ ᱢᱟᱱᱮ ᱵᱤᱵᱷᱤᱱᱱᱚ ᱨᱚᱠᱚᱢ ᱫᱟᱨᱮ ᱠᱚ ᱢᱮᱱᱟᱜᱼᱟ ᱯᱷᱚᱞ ᱫᱟᱨᱮ ᱠᱚ ᱢᱟᱱᱮ ᱩᱞ ᱠᱚ ᱠᱟᱱᱴᱷᱟᱲ ᱠᱚ ᱢᱟᱱᱮ ᱢᱟᱛ ᱠᱚᱢ ᱚᱱᱟ ᱠᱚ ᱟᱨ ᱥᱟᱨᱡᱚᱢ ᱫᱟᱨᱮ ᱛᱚ ᱢᱮᱱᱟᱜ ᱜᱮᱭᱟ
ᱩᱞ ᱵᱟᱜᱟᱱ ᱠᱚ ᱢᱮᱱᱟᱜ ᱜᱮᱭᱟ ᱥᱮ ᱟᱯᱮ ᱥᱮᱫ?
ᱦᱸ ᱠᱟᱱᱴᱷᱟᱲ ᱠᱚ ᱢᱮᱱᱟᱜ ᱜᱮᱭᱟ ᱥᱮ ᱟᱯᱮᱥᱮᱫ?
ᱦᱮᱸ ᱢᱮᱱᱟᱜ ᱜᱮᱭᱟ ᱠᱟᱱᱟᱱᱴᱷᱟᱲ ᱠᱚ
ᱚᱦ ᱟᱨ ᱟᱯᱮ ᱴᱷᱮᱱ ᱠᱷᱚᱱᱟᱜ ᱵᱤᱨ ᱛᱤᱱᱟᱹᱜ ᱥᱟᱺᱜᱤᱧ ᱜᱮᱭᱟ?
ᱵᱟᱝ ᱥᱟᱺᱜᱤᱧ ᱜᱮᱭᱟ ᱢᱮ ᱫᱩᱥᱚ ᱢᱤᱴᱟᱨ ᱚᱱᱠᱟ
ᱚ ᱵᱤᱨ ᱛᱟᱞᱟᱨᱮ ᱚᱲᱟᱜ ᱛᱟᱯ ᱥᱮ ᱟᱛᱳ ᱫᱚ ᱞᱟᱹᱴᱩ ᱜᱮᱛᱟ ᱯᱮᱭᱟ ᱥᱮ?
ᱦᱮᱸ ᱦᱮᱸ ᱟᱹᱛᱩ ᱫᱚ ᱞᱟᱹᱴᱩ ᱜᱮ ᱛᱟᱞᱮᱭ ᱟᱞᱮᱜᱼᱟ ᱫᱚ ᱤᱫᱚᱛ ᱟᱛᱳ ᱠᱚᱨᱮ ᱫᱚ ᱵᱟᱝ ᱤᱧ ᱛᱟᱦᱮᱱ ᱜᱮᱭᱟ ᱛᱚ ᱤᱧ ᱫᱚ
ᱚ ᱵᱟᱭᱨᱮ ᱨᱮ ᱢᱟᱱᱮ ᱯᱟᱲᱦᱟᱜ ᱟᱵᱤᱱ ᱥᱮ ᱪᱮᱫ?
ᱦᱮᱸ ᱵᱟᱭᱨᱮ ᱨᱮᱜᱮ ᱯᱟᱲᱟᱜ ᱜᱮᱭᱟ
ᱚ
ᱦᱮᱸ
ᱪᱮᱫ ᱪᱮᱫ ᱥᱟᱵᱡᱮᱠᱴ ᱞᱤᱭ ᱯᱟᱲᱦᱟᱜ ᱠᱟᱱᱟᱵᱤᱱ ᱱᱤᱛᱚᱜ?
ᱦ ᱛᱚ ᱟᱹᱞᱤᱧ ᱯᱟᱲᱦᱟᱜ ᱠᱟᱱ ᱜᱮᱭᱟᱞᱤᱧ ᱡᱤᱭᱳᱜᱨᱟᱯᱷᱤ ᱛᱮ
ᱚ ᱟᱨ ᱟᱛᱳ ᱛᱟᱞᱟᱨᱮ ᱚᱲᱟᱜ ᱛᱟᱯᱮ ᱥᱮ ᱪᱮᱫ
ᱟᱪᱷᱟ ᱟᱛᱳ ᱛᱟᱞᱟ ᱨᱮᱜᱮ ᱛᱚ ᱚᱲᱟᱜ ᱫᱚ ᱛᱟᱦᱮᱱᱟ ᱚᱠᱟᱨᱮ ᱵᱟ ᱠᱟᱱᱟᱱ ᱛᱟᱦᱮᱱᱟ
ᱤᱭᱟᱹ ᱞᱟᱹᱭᱫᱟᱹᱧ ᱟᱞᱤᱧ ᱞᱟᱹᱭᱮᱫ ᱛᱟᱦᱮᱸ ᱞᱤᱧ ᱡᱮ ᱵᱤᱨ ᱛᱟᱞᱟᱨᱮ ᱚᱲᱟᱜ ᱛᱟᱯᱮ ᱥᱮ ᱵᱤᱨᱠᱩᱱᱟ ᱠᱟᱹᱴᱤᱡ
ᱵᱟᱝ ᱵᱤᱨ ᱛᱟᱞᱟ ᱨᱮᱫᱚ ᱚᱲᱟᱜ ᱵᱟᱝ ᱛᱟᱞᱮ ᱱᱤᱛᱚᱜ ᱩᱸ ᱫᱟᱜ ᱫᱷᱟᱨᱮ ᱯᱟᱥᱮ ᱚᱱᱠᱟ ᱚᱲᱟᱜ ᱦᱩᱭ ᱫᱟ ᱚᱱᱠᱟ ᱛᱮᱜᱮ ᱛᱟᱦᱞᱮ ᱢᱮ
ᱦᱩᱸ ᱦᱩᱸ ᱦᱩᱸ ᱟᱨ ᱟᱯᱮ ᱥᱮᱫ ᱤᱭᱟᱹ ᱢᱟᱱᱮ ᱯᱟᱛᱟ ᱠᱚ ᱦᱩᱭᱩᱜ ᱜᱮᱭᱟ ᱥᱮ ᱪᱮᱫ?
ᱦᱮᱸ ᱯᱟᱛᱟ ᱠᱚ ᱦᱩᱭᱩᱜ ᱜᱮᱭᱟ ᱾ ᱟᱯᱮ ᱥᱮᱫ ᱟᱯᱮ ᱥᱮᱫ?
ᱯᱟᱛᱟ ᱠᱚᱫᱚ ᱦᱩᱭᱩᱜ ᱜᱮᱭᱟ ᱟᱹᱰᱤ ᱢᱟᱱᱮ ᱵᱷᱟᱞᱮ ᱛᱮᱜᱮ ᱯᱟᱞᱟ ᱜᱮᱭᱟ ᱠᱚ
ᱟᱺ ᱛᱟᱦᱚᱞᱮ ᱚᱲᱟᱜ ᱠᱚᱮᱫ ᱫᱚ ᱱᱟᱯᱟᱭ ᱵᱟᱲᱟᱭ ᱜᱮᱭᱟ?
ᱦᱮᱸ ᱚᱲᱟᱜ ᱠᱚᱨᱮ ᱫᱚ ᱱᱟᱯᱟᱭ ᱵᱟᱲᱟ ᱜᱮ
ᱟᱵᱤᱱ ᱦᱚᱸ ᱱᱟᱯᱟᱭ ᱜᱮ
ᱦᱮᱸ ᱟᱹᱵᱤᱱ ᱜᱮ ᱪᱮᱫ ᱠᱟ ᱢᱮᱱᱟᱜ ᱵᱤᱱᱟ?
ᱦᱮᱸ ᱦᱮᱸ ᱟᱹᱞᱤᱧ ᱦᱚᱸ ᱱᱟᱯᱟᱭ
ᱚ ᱱᱤᱛᱚᱜ ᱫᱚ ᱢᱟᱱᱮ ᱪᱟᱨᱟ ᱠᱚ ᱜᱤᱲᱤ ᱠᱮᱫᱟ ᱵᱤᱱ
ᱦᱮᱸ ᱦᱮᱸ ᱠᱟᱹᱠᱤ ᱨᱟᱠᱟᱵ ᱠᱟᱱᱟᱭ ᱪᱮᱛᱟᱱ ᱦᱟᱸᱜ
ᱟᱨ ᱟᱯᱮ ᱥᱮᱫ ᱚᱱᱛᱮ ᱪᱮᱫ ᱵᱮᱥᱤ ᱪᱟᱥ ᱵᱟᱲᱟ ᱜᱮᱭᱟ ᱠᱚ ᱢᱟᱱᱮ?
ᱱᱚᱛᱮ ᱚᱱᱛᱮ ᱟᱞᱩ ᱠᱚ ᱪᱟᱥ ᱵᱟᱲ ᱜᱮ ᱦᱩᱭᱩᱜ ᱜᱮᱭᱟ ᱛᱮ᱾
ᱚ
ᱠᱟᱹᱠᱤ ᱨᱟᱠᱟᱵ ᱠᱟᱱᱟ ᱪᱮᱛᱟᱱ
ᱠᱟᱹᱠᱷᱤ ᱨᱟᱠᱟᱵ ᱠᱟᱱᱟᱭ ᱥᱮ ᱪᱮᱫ?
ᱟᱨ ᱱᱚᱶᱟ ᱠᱚᱫᱚ ᱟᱞᱚᱵᱮᱱ ᱥᱟᱰᱮ ᱦᱚᱪᱚᱭᱟ ᱱᱚᱝᱠᱟ ᱫᱚ
ᱦᱮᱸ ᱜᱚᱢᱠᱮ ᱞᱟᱹᱭ ᱵᱤᱱ
ᱦᱮ ᱚᱱᱟ ᱠᱚᱫᱚ ᱟᱞᱚ ᱵᱮᱱ ᱥᱟᱰᱮ ᱪᱚᱭᱟ ᱴᱷᱟᱯ ᱴᱩᱵ ᱫᱚ
ᱦᱮᱸ ᱦᱮᱹ ᱟᱫᱚ ᱵᱟᱝ ᱥᱟᱲᱮ ᱦᱚᱪᱚᱭᱟ᱾
ᱦᱟᱹ ᱪᱮᱫ ᱠᱚ ᱵᱤᱱ ᱪᱤᱠᱟᱹ ᱵᱟᱲᱟ ᱮᱫᱟ ᱛᱟᱦᱞᱮ?
ᱱᱤᱛᱚᱜ ᱫᱚ ᱢᱟᱱᱮ, ᱩᱸ ᱮᱜᱴ ᱟᱺ ᱦᱚᱸᱜᱼᱚᱧᱭ ᱢᱟᱱᱮ ᱵᱟᱡᱟᱨ ᱥᱮᱫᱜ ᱦᱮᱡ ᱟᱠᱟᱱᱟᱞᱤᱧ ᱪᱟᱨᱟ ᱠᱚ ᱠᱤᱨᱤᱧ
ᱪᱮᱫ ᱵᱟᱡᱟᱨ ᱥᱮᱫ ᱵᱤᱧ ᱪᱟᱞᱟᱜ ᱞᱟᱹᱜᱤᱫ?
ᱵᱟᱡᱟᱨ ᱥᱮᱫ ᱦᱮᱡ ᱟᱠᱱᱟᱞᱤᱧ ᱠᱟᱹᱴᱤᱡ
ᱚᱻ
ᱢᱟᱱᱮ ᱤᱭᱟᱹ ᱪᱟᱥ ᱠᱚᱫᱚ ᱢᱟᱱᱮ ᱪᱮᱥ ᱪᱮᱜ ᱤᱭᱟᱹ ᱢᱟᱱᱮ
ᱟᱵᱼᱟᱵ ᱛᱟᱦᱚᱞᱮ ᱟᱵᱤᱱᱟᱜ ᱫᱚ ᱪᱟᱥ ᱫᱚ ᱛᱤᱱᱟᱹᱜ ᱥᱟᱺᱜᱤᱧ ᱪᱟᱞᱟᱣᱮᱱ ᱛᱟᱵᱤᱱᱟ?
ᱪᱟᱥ ᱫᱚ ᱱᱚᱜᱼᱚᱭ ᱫᱟᱜ ᱠᱷᱟᱹᱛᱤᱨ ᱛᱮ ᱟᱫᱚ ᱢᱟᱱᱮ ᱫᱟᱜ ᱫᱟᱭ ᱛᱚ ᱚᱝᱠᱟ᱾ ᱟᱫᱚ ᱢᱟᱱᱮ ᱪᱟᱨᱟ ᱠᱚ ᱟᱫᱚ ᱵᱷᱚᱨᱥᱟ ᱠᱟᱛᱮᱜ ᱵᱟᱝ ᱜᱤᱰᱤ ᱫᱟᱲᱮᱜ ᱠᱟᱱᱟ᱾
ᱚᱻ ᱾ ᱵᱮᱥᱤ ᱥᱟᱺᱜᱤᱧ ᱫᱚ ᱟᱹᱫᱤ ᱪᱟᱞᱟᱜᱼᱟ ᱪᱟᱥ ᱠᱚᱫᱚ ᱦᱟᱝ?
ᱮᱸ ᱟᱹᱣᱨᱤ ᱪᱟᱞᱟᱜᱼᱟ ᱵᱮᱥᱤ ᱥᱟᱹᱜᱤᱧ ᱫᱚ᱾
ᱦᱮᱸ
ᱟᱹᱵᱤᱱᱟᱜ ᱛᱤᱱᱟᱹᱜ ᱥᱟᱺᱜᱤᱧ, ᱟᱹᱵᱤᱱᱟᱜ ᱟᱹᱵᱤᱱᱟᱜ ᱛᱤᱱᱟᱹᱜ ᱥᱟᱺᱜᱤᱧ ᱪᱟᱞᱟᱣ ᱠᱟᱱᱟ?
ᱱᱚᱜᱼᱚᱭᱛᱚ ᱛᱚᱞᱟ ᱠᱚ ᱦᱟᱨᱟ ᱟᱠᱟᱱᱟ
ᱚᱻ
ᱦᱮᱸᱻ ᱦᱮᱸ ᱴᱚᱞᱟ ᱠᱚ ᱦᱟᱨᱟ ᱟᱠᱟᱱᱟ
ᱡᱮ ᱚᱱᱛᱮ ᱢᱟᱱᱮ ᱤᱭᱟᱹ ᱠᱟᱱᱴᱷᱟᱲ ᱠᱚ ᱪᱮᱫ ᱪᱮᱫᱠᱟ ᱦᱩᱭᱮᱱᱟ ᱦᱩᱞ ᱢᱟᱦᱟ
ᱦᱩᱞ ᱢᱟ ᱦᱩᱞ ᱢᱟᱦᱟ, ᱦᱩᱭ ᱱᱟ ᱱᱟᱯᱟᱭ ᱜᱮ᱾ ᱵᱮᱥ ᱜᱮ ᱦᱩᱭ ᱱᱟᱛᱚ᱾
ᱦᱩᱸ
ᱛᱟᱦᱚᱞᱮ ᱟᱵᱤᱱ ᱫᱚ ᱪᱮᱜ ᱠᱚᱵᱮᱱ ᱪᱤᱠᱟᱹ ᱵᱟᱲᱟ ᱜᱮᱭᱟ?
ᱟᱹᱞᱤᱧ ᱫᱚ ᱩ ᱱᱤᱛᱚᱜ ᱫᱚ ᱚᱲᱟᱜ ᱦᱮᱡ ᱠᱟᱱᱟᱹ ᱚᱲᱟᱜ ᱨᱮᱜᱮ ᱢᱮᱱᱟᱜ ᱞᱤᱧᱟᱹ ᱱᱤᱛᱚᱜ ᱫᱚ ᱦᱟᱱᱮ ᱚᱲᱟᱜ ᱜᱮ ᱦᱮᱡ ᱠᱟᱱᱟᱞᱤᱧ ᱠᱟᱹᱴᱤᱡ᱾
ᱮᱸᱻ
ᱚᱲᱟᱜ ᱨᱮ ᱟᱫᱚ ᱚᱱᱮ ᱪᱟᱥ ᱵᱟᱥ ᱞᱟᱹᱜᱤᱫ ᱵᱟᱵᱟ ᱠᱟᱹᱴᱤᱡ ᱜᱚᱲᱚᱼᱟᱭ ᱦᱩᱭᱩᱜᱼᱟ ᱛᱚ᱾
ᱟᱻ
ᱚᱱᱟ ᱞᱟᱹᱜᱤᱫ ᱛᱮ, ᱟᱨ ᱢᱤᱫᱴᱤᱡ ᱦᱟᱲᱟᱢ ᱦᱚᱲᱤᱧ ᱵᱟᱵᱟ ᱫᱚ ᱚᱱᱟ ᱦᱩᱫᱤᱥ ᱛᱮ ᱵᱟᱝ ᱠᱟᱹᱢᱤ ᱫᱟᱲᱮᱼᱟᱭ ᱥᱮ ᱱᱟᱦᱮᱞ ᱠᱚ ᱵᱟᱝ ᱡᱚᱲᱟᱣ ᱫᱟᱲᱮᱼᱟᱭ᱾
ᱚ ᱾
ᱛᱟᱞᱮ ᱛᱟᱦᱚᱞᱮ, ᱛᱟᱦᱟᱞᱮ ᱚᱲᱟᱜ ᱨᱮᱫᱚ ᱵᱷᱟᱞᱮ ᱜᱮᱭᱟ ᱠᱚ ᱡᱷᱚᱛᱚ ᱦᱚᱲ?
ᱦᱮᱸ ᱦᱮᱸ, ᱱᱟᱯᱟᱭ ᱜᱮ᱾ ᱟᱵᱮ ᱨᱮᱱ ᱜᱮ ᱪᱮᱜᱠᱟ?
ᱟᱞᱮᱨᱮᱱ ᱦᱚᱸ ᱵᱷᱟᱹᱞᱤ ᱜᱮ ᱜᱚᱝᱠᱮ᱾
ᱚᱸ ᱟᱼᱪᱮᱫ ᱵᱟᱹᱦᱩ ᱠᱚᱵᱮᱱ ᱟᱹᱜᱩᱣ ᱠᱟᱜ ᱠᱚᱣᱟ ᱥᱮ ᱵᱟᱝ?
ᱵᱟᱝ ᱵᱟᱝ ᱜᱚᱝᱠᱮ᱾ ᱱᱤᱛᱚᱜ ᱫᱚ ᱯᱟᱲᱦᱟᱜ ᱠᱟᱱᱟᱞᱤᱧ ᱱᱤᱛᱚᱜ ᱫᱚ ᱵᱟᱹᱦᱩᱼᱠᱟᱹᱦᱚ ᱵᱟᱝ ᱟᱹᱜᱩ ᱠᱟᱜ ᱠᱩᱣᱟᱞᱤᱧ᱾
ᱟ ᱯᱟᱲᱦᱟᱜ ᱠᱟᱱ ᱜᱮᱭᱟ ᱵᱤᱱ?
ᱟᱹᱵᱤᱱ ᱜᱩᱼᱟ ᱠᱚᱵᱤᱱ ᱥᱮ ᱪᱮᱫ ᱜᱚᱝᱠᱮ
ᱵᱟᱝ ᱵᱟᱝ ᱟᱹᱞᱤᱧ ᱦ ᱰᱟᱝᱜᱩ ᱜᱤᱭᱟ ᱞᱤᱧ ᱦᱚᱭ ᱛᱟᱦᱚᱞᱮ ᱱᱤᱛᱚᱜ ᱫᱚ ᱪᱤᱠᱟ ᱵᱟᱲᱟᱭᱚᱜ ᱠᱟᱱᱟ
ᱴᱷᱤᱠᱟ ᱵᱟᱲᱟ ᱦᱩᱭᱩᱜ ᱠᱟᱱᱟ ᱱᱚᱜᱼᱚᱭ ᱠᱟᱴᱤᱡ ᱤᱭᱟᱹ ᱦᱩᱭᱩᱜ ᱠᱟᱱᱟ
ᱪᱤᱠᱟ ᱦᱩᱭᱩᱜ ᱠᱟᱱᱟ
ᱚᱱ ᱛᱮ ᱦᱮᱡ ᱟᱠᱟᱱᱟᱞᱤᱧ ᱵᱟᱡᱟᱨ ᱥᱮᱱ ᱢᱮᱛᱟ ᱞᱮᱧ ᱫᱚ
ᱚᱸᱻ
ᱫᱚ ᱚᱲᱟᱜ ᱨᱮ ᱚᱠᱚᱭ ᱚᱠᱚᱭ ᱢᱮᱱᱟᱜ ᱠᱚᱣᱟ
ᱛᱟᱦᱚᱞᱮ ᱟᱯᱮ ᱫᱤᱥᱚᱢ ᱠᱚᱫᱚ ᱪᱮᱫᱠᱟ ᱪᱮᱠᱟᱱ ᱜᱮᱛᱮ
ᱫᱤᱥᱚᱢ ᱠᱚᱫᱚ ᱵᱷᱟᱞᱤ ᱜᱮᱛᱟᱞᱮᱭᱟ ᱢᱟᱱᱮ ᱦᱚᱲ ᱦᱚᱸ ᱢᱟᱱᱮ ᱥᱟᱺᱜᱤᱧ ᱥᱟᱺᱜᱤᱧ ᱠᱷᱚᱱᱟᱜ ᱡᱚᱠᱷᱚᱱ ᱜᱮ ᱡᱟᱦᱟᱱᱟᱜ ᱟᱱᱩᱥ ᱚᱱᱩᱥᱴᱷᱟᱱ ᱠᱚ ᱠᱤ ᱤᱭᱟᱹ ᱠᱚ ᱦᱩᱭᱩᱜᱼᱟ ᱥᱟᱺᱜᱤᱧ ᱫᱤᱥᱚᱢ ᱠᱷᱚᱱᱟᱜ ᱦᱤᱡᱩᱜᱼᱟᱠ ᱧᱮᱧᱮᱞ
ᱚ ᱧᱮᱧᱮᱞ ᱠᱚ ᱪᱟᱞᱟᱜ ᱜᱮᱭᱟ ᱮᱱᱛᱮ ᱟᱯᱮᱥᱮᱱ
ᱦᱮᱸ ᱦᱤᱡᱩᱜ ᱜᱮᱭᱟ ᱠᱚ ᱥᱟᱹᱜᱤᱧ ᱫᱤᱥᱚᱢ ᱠᱷᱚᱱᱟᱜ
ᱚᱸᱻ
ᱜᱚᱝᱠᱮ
ᱦᱮᱸ
ᱟᱫᱚ ᱦᱮᱸ ᱱᱟᱯᱟᱭ ᱵᱟᱲᱟᱜ ᱜᱮ
ᱟᱻ
ᱟᱨᱚ ᱯᱷᱳᱱᱟᱵᱤᱱ ᱜᱚᱝᱠᱮ ᱱᱤᱝᱠᱟᱹ ᱨᱚᱲ ᱞᱟᱜᱤᱫ
ᱦᱮᱸ ᱦᱮᱸ ᱛᱟᱦᱚᱞᱮ ᱟᱹᱞᱤᱧ ᱥᱟᱞᱟᱜ ᱨᱚᱲ ᱠᱟᱛᱮ ᱪᱮᱠᱟ ᱪᱮᱠᱟ ᱵᱮᱱ ᱟᱹᱭᱠᱟᱹᱣ ᱠᱟᱜᱼᱟ
ᱵᱷᱟᱞᱤ ᱜᱮ ᱟᱹᱠᱟᱹᱣ ᱠᱟᱫᱟᱞᱤᱧ ᱟᱨᱚ ᱚᱱᱠᱟ ᱜᱮ ᱯᱷᱳᱱ ᱵᱤᱱ
ᱦᱮᱸ ᱯᱷᱳᱱ ᱜᱮᱭᱟᱞᱤᱧ ᱦᱟᱸᱜ